ᱦᱮᱸ ᱟᱸᱡᱚᱢᱚᱜ ᱠᱟᱱᱟ᱾
ᱦᱳᱭ ᱦᱮᱸ ᱛᱚᱥᱮ᱾ ᱛᱟᱦᱚᱞᱮᱢ ᱪᱤᱠᱟᱹᱭᱮᱫᱟ?
ᱪᱤᱠᱟᱹ ᱦᱚᱸ ᱵᱟᱝ ᱱᱚᱜᱚᱭ ᱛᱤᱸᱜᱩ ᱵᱟᱲᱟ ᱦᱩᱭ ᱠᱟᱱᱟ, ᱟᱢ ᱫᱚ?
ᱦᱳᱭ ᱤᱧ ᱦᱚᱸ᱾
ᱟᱪᱪᱷᱟ ᱟᱪᱪᱷᱟ᱾
ᱦᱮᱸ
ᱡᱚᱢ ᱵᱟᱲᱟ ᱠᱚᱫᱚ ᱦᱩᱭᱱᱟ ᱛᱟᱦᱚᱞᱮ?
ᱮᱻ ᱡᱚᱢ ᱵᱟᱲᱟ ᱠᱚᱫᱚ ᱟᱹᱣᱨᱤ ᱦᱩᱭᱩᱜᱼᱟ᱾ ᱡᱚᱢ ᱦᱩᱭᱩᱜᱼᱟ, ᱟᱢᱟᱜ ᱫᱚ?
ᱤᱧᱟᱹᱜ ᱦᱚᱸ ᱡᱚᱢ ᱵᱟᱲᱟ ᱠᱚᱫᱚ ᱟᱨᱤ ᱦᱩᱭᱩᱜᱼᱟ, ᱡᱚᱢ ᱦᱩᱭᱩᱜᱼᱟ ᱠᱟᱹᱴᱤᱡ ᱯᱚᱨᱮ ᱦᱟᱸᱜ᱾
ᱦᱳᱭ ᱦᱳᱭ᱾ ᱟᱪᱪᱷᱟ ᱟᱯᱮᱥᱮᱱ ᱫᱚ ᱵᱟᱦᱟ ᱥᱨᱦᱟᱭ ᱠᱟᱨᱟᱢ ᱚᱱᱟ ᱠᱚ ᱦᱩᱭᱩᱜ ᱜᱮᱭᱟ?
ᱦᱮᱸ ᱦᱩᱭᱩᱜ ᱜᱮᱭᱟ ᱵᱟᱦᱟ ᱥᱚᱦᱚᱨᱟᱭ ᱱᱚᱣᱟ ᱠᱤᱱ ᱵᱟᱨᱭᱟ ᱦᱩᱭᱩᱜ ᱜᱮᱭᱟ ᱠᱟᱨᱟᱢ ᱫᱚ ᱟᱞᱮ ᱫᱚ ᱵᱟᱞᱮ ᱠᱟᱨᱟᱢᱚᱜ ᱜᱮᱭᱟ᱾
ᱚ
ᱟᱯᱮ ᱥᱮᱫ ᱚᱱᱟ ᱪᱮᱛᱟᱱ ᱥᱮᱫ ᱜᱮ ᱵᱤᱥᱤ ᱟᱸᱡᱚᱢ ᱟᱠᱟᱱᱟ ᱥᱮ ᱧᱮᱞ ᱧᱟᱢ ᱠᱟᱱᱟ᱾ ᱚᱱᱮᱡᱮ ᱠᱟᱨᱟᱢᱚᱜ ᱟᱠᱚ ᱟᱯᱮ ᱚᱱᱛᱮ ᱜᱮ᱾
ᱦᱳᱭ ᱦᱳᱭ ᱟᱞᱮᱥᱮᱱ ᱫᱚᱠᱚ ᱠᱟᱨᱟᱢᱚᱜ ᱜᱮᱭᱟ᱾
ᱟᱪᱪᱷᱟ ᱛᱚ ᱠᱟᱨᱟᱢ ᱮᱱᱮᱡ ᱥᱮᱨᱮᱧ ᱠᱚᱫᱚᱢ ᱵᱟᱲᱟᱭ ᱜᱮᱭᱟ ᱛᱚ? ᱟᱹᱰᱤ ᱵᱷᱟᱜᱤ ᱱᱚᱣᱟ ᱟᱵᱚᱣᱟᱜ ᱟᱵᱚᱣᱟᱜ ᱢᱟᱱᱮ ᱥᱟᱶᱛᱟ ᱨᱮᱱᱟᱜ ᱞᱟᱠᱪᱟᱨ ᱚᱱᱟ ᱠᱚᱫᱚ ᱵᱟᱲᱟᱭ ᱫᱚᱨ ᱠᱟᱨᱜᱮ ᱮᱱᱮᱡ
ᱦᱳᱭ ᱦᱳᱭ ᱦᱳᱭ ᱯᱮ ᱫᱷᱟᱣᱧ ᱦᱟᱹᱨ ᱟᱠᱟᱜᱼᱟ ᱟᱞᱮᱭᱟᱜ ᱫᱚ ᱡᱮᱢᱚᱱ ᱤᱱᱫᱟᱹ ᱠᱟᱨᱟᱢ, ᱚᱱᱠᱟᱜᱮ ᱪᱷᱟᱛᱟ ᱠᱟᱨᱟᱢ ᱦᱩᱭᱩᱜᱼᱟ, ᱡᱟᱹᱛᱤᱭᱟᱹ ᱠᱟᱨᱟᱢ ᱦᱩᱭᱩᱜᱼᱟ, ᱰᱟᱜᱽ ᱠᱟᱨᱟᱢ ᱦᱩᱭᱩᱜᱼᱟ,
ᱟᱪᱪᱷᱟ ᱟᱪᱪᱷᱟ ᱟᱪᱪᱷᱟ ᱦᱮᱸ ᱛᱚ ᱚᱱᱟ ᱠᱚᱫᱚ ᱮᱠᱫᱚᱢ ᱡᱟᱦᱟᱸ ᱟᱵᱚ ᱥᱟᱶᱛᱟ ᱨᱮᱱᱟᱜ ᱠᱟᱱᱟ ᱠᱚᱫᱚ ᱮᱠᱫᱚᱢ ᱱᱤᱦᱟᱹᱛᱤ ᱵᱟᱰᱟᱭ ᱫᱚᱨᱠᱟᱨ ᱜᱮ᱾
ᱦᱳᱭ ᱦᱳᱭ᱾
ᱟᱪᱪᱷᱟ ᱱᱮᱛᱟᱨ ᱢᱟ ᱟᱨᱚ ᱡᱟᱹᱥᱛᱤ ᱧᱮᱞ ᱧᱟᱢᱚᱜ ᱠᱟᱱᱟ ᱡᱮ ᱡᱟᱹᱥᱛᱤ ᱢᱟᱱᱮ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱥᱮ ᱢᱟᱹᱭ ᱵᱟᱹᱵᱩ ᱛᱟᱠᱚ ᱦᱤᱱᱟᱹ ᱱᱤᱭᱟᱹ ᱪᱮᱫ ᱠᱚ ᱪᱚᱝ ᱠᱚ ᱮᱱᱮᱡ ᱠᱟᱱᱟ ᱟᱵᱚᱣᱟᱜ ᱥᱟᱶᱛᱟ ᱵᱟᱭᱨᱮ ᱨᱮᱱᱟᱜ ᱪᱮᱫ ᱠᱚᱪᱚᱝ ᱢᱟᱹᱭᱤᱠ ᱛᱟᱞ ᱠᱚᱛᱮ ᱠᱚ ᱮᱱᱮᱡ ᱠᱟᱱᱟ᱾
ᱦᱳᱭ ᱦᱳᱭ ᱦᱳᱭ
ᱚᱱᱟᱜᱮ ᱧᱮᱞ ᱧᱟᱢᱚᱜ ᱠᱟᱱᱟ ᱡᱮ ᱚᱱᱟ ᱯᱳᱜᱨᱟᱢ ᱠᱚᱨᱮ, ᱪᱟᱞᱟᱣ ᱠᱟᱛᱮᱜ ᱚᱱᱮ ᱞᱚᱥᱚᱫ ᱨᱮ ᱚᱫᱽᱜᱟᱨ ᱵᱫᱽᱜᱟᱨ ᱡᱮᱢᱚᱱ ᱡᱮᱢᱚᱱᱤᱧ ᱞᱟᱹᱭᱟ ᱚᱱᱮ ᱤᱧ ᱫᱩᱧ ᱵᱟᱲᱟᱭᱟ ᱡᱮ ᱥᱩᱠᱨᱤ ᱠᱚ ᱰᱟᱝᱨᱟ ᱠᱚᱜᱮ ᱚᱱᱮ ᱞᱚᱥᱚᱫ ᱨᱮᱠᱚ ᱜᱷᱞᱴᱟᱜᱼᱟ᱾ ᱥᱮ ᱩᱴᱟᱹ ᱵᱟᱲᱟᱭᱟᱠᱚ ᱱᱤᱛᱚᱜ ᱫᱚ ᱧᱮᱞᱚᱜ ᱠᱟᱱᱟ ᱢᱟᱹᱱᱢᱤ ᱦᱚᱸᱠᱚ ᱟᱨᱟᱢ ᱵᱚ ᱠᱟᱫᱟ᱾
ᱦᱳᱭ ᱟᱫᱚ ᱦᱚᱜᱼᱚᱭ ᱠᱟᱨᱟᱢ ᱦᱚᱸ ᱡᱚᱛᱚ ᱟᱹᱛᱩ ᱨᱮᱫᱚ ᱵᱟᱝᱠᱚ ᱠᱟᱨᱟᱢᱚᱜ ᱠᱟᱱᱟ ᱥᱮ᱾ ᱠᱤᱪᱷᱩ ᱠᱤᱪᱷᱩ ᱟᱛᱳ ᱨᱮ ᱟᱨ ᱵᱟᱠᱷᱟᱱ ᱫᱚ ᱱᱚᱝᱠᱟ ᱦᱚᱸ ᱟᱸᱡᱚᱢ ᱦᱩᱭ ᱠᱟᱱᱟ ᱡᱮ ᱡᱟᱦᱟᱸᱭᱟᱜ ᱚᱲᱟᱜ ᱨᱮ ᱠᱟᱨᱟᱢ ᱫᱟᱨᱮ ᱢᱮᱱᱟᱜᱼᱟ ᱩᱱᱤᱜᱮ ᱠᱟᱨᱟᱢᱚᱜ ᱟᱭ ᱟᱨ ᱵᱷᱟᱸᱰᱟᱱ ᱠᱟᱨᱟᱢ ᱦᱚᱸᱠᱚ ᱠᱟᱨᱟᱢᱚᱜ ᱜᱮᱭᱟ᱾ ᱟᱨ ᱡᱚᱠᱷᱚᱱ ᱜᱤᱫᱽᱨᱟᱹᱭ ᱡᱚᱱᱢᱚᱜᱼᱟ, ᱩᱱ ᱡᱚᱠᱷᱚᱱ ᱦᱚᱸᱠᱚ ᱠᱟᱨᱟᱢᱚᱜ ᱜᱮᱭᱟ, ᱛᱚ ᱟᱞᱮᱭᱟᱜ ᱠᱟᱨᱟᱢ ᱫᱚ ᱚᱱᱟ ᱟᱹᱛᱩ ᱨᱮ ᱡᱚᱛᱚ ᱦᱚᱲ ᱡᱚᱛᱚ ᱠᱩᱲᱤ ᱜᱤᱫᱟᱹᱨ ᱢᱮᱥᱟ ᱠᱟᱛᱮᱜ ᱢᱤᱫᱴᱷᱮᱱ ᱞᱮ ᱦᱟᱹᱨᱟ᱾ ᱟᱨ ᱚᱱᱟ ᱠᱟᱨᱟᱢ ᱤᱭᱟᱹ ᱫᱚ ᱚᱱᱟ ᱛᱚ ᱢᱟᱺᱡᱷᱤᱭᱟᱜ ᱚᱲᱟᱜ ᱨᱮᱞᱮ ᱫᱚᱦᱚᱭᱟ᱾
ᱟᱪᱪᱷᱟ ᱟᱪᱪᱷᱟ
ᱦᱳᱭ ᱟᱨ ᱟᱞᱮᱭᱟᱜ ᱠᱟᱨᱟᱢ ᱫᱚ ᱦᱩᱭᱩᱜ ᱠᱟᱱᱟ ᱰᱟᱹᱝᱣᱟᱹ ᱠᱟᱨᱟᱢ, ᱢᱟᱱᱮ ᱡᱟᱦᱟᱸᱭ ᱫᱚ ᱥᱩᱫᱩ ᱰᱟᱹᱝᱣᱟᱹ ᱠᱩᱲᱤ ᱜᱤᱫᱽᱨᱟᱹ ᱠᱚ ᱦᱟᱹᱨᱟ᱾ ᱟᱨ ᱩᱱᱠᱩ ᱵᱟᱹᱦᱩ ᱡᱤ ᱠᱩᱲᱤ ᱜᱤᱫᱽᱨᱟᱹ ᱠᱚᱫᱚ ᱩᱱᱠᱩ ᱫᱚ ᱢᱟᱱᱮ ᱢᱮᱥᱟᱜ ᱟᱠᱚ ᱯᱮ ᱫᱤᱱ ᱨᱮ᱾ ᱟᱞᱮ ᱫᱚ ᱢᱚᱬᱮ ᱫᱤᱱ ᱨᱮᱱᱟᱜ ᱞᱮ ᱦᱟᱹᱨᱟ᱾ ᱟᱨᱫᱷᱮᱠ ᱠᱚᱫᱚ ᱯᱮ ᱫᱤᱱ ᱨᱮᱱᱟᱜ ᱦᱚᱸᱠᱚ ᱦᱟᱹᱨ ᱜᱮᱭᱟ᱾ ᱛᱚ ᱟᱞᱮ ᱫᱚ ᱢᱚᱬᱮ ᱫᱤᱱ ᱨᱮᱱᱟᱜ ᱞᱮ ᱦᱟᱹᱨᱟ ᱦᱮᱸ᱾ ᱟᱨ ᱚᱱᱠᱟᱜᱮ ᱟᱨ ᱰᱟᱹᱨ ᱯᱩᱡᱟᱹ, ᱰᱟᱹᱨ ᱯᱩᱡᱟᱹ ᱦᱤᱞᱳᱜ ᱫᱚ ᱟᱞᱮ ᱫᱚᱞᱮ ᱵᱤᱱᱛᱤᱭᱟ᱾ ᱟᱹᱛᱩ ᱨᱮᱱ ᱦᱚᱲ ᱜᱮᱞᱮ ᱵᱤᱱᱛᱤᱭᱟ, ᱟᱨ ᱵᱟᱝᱠᱷᱟᱱ ᱫᱚ ᱚᱱᱠᱟ ᱮᱴᱟᱜ ᱟᱹᱛᱩ᱾ ᱟᱸᱛᱩ ᱨᱮᱱ ᱞᱮ ᱟᱹᱜᱩ ᱠᱚᱣᱟ ᱵᱤᱱᱛᱤ ᱞᱟᱹᱜᱤᱫ ᱦᱮᱸ
ᱦᱩᱸᱻᱦᱩᱸᱻ᱾
ᱟᱨ ᱛᱟᱯᱚᱨᱮ ᱠᱟᱨᱟᱢ ᱫᱚᱱ ᱠᱟᱨᱟᱢ ᱫᱚᱱ ᱫᱚ ᱟᱹᱛᱳ ᱨᱮᱱ ᱦᱚᱸᱠᱚ ᱫᱚᱱᱟ ᱟᱨ ᱚᱱᱠᱟᱜᱮ ᱮᱴᱟᱜ ᱟᱹᱛᱩ ᱠᱚᱨᱮᱱ ᱦᱚᱞᱮ ᱟᱹᱜᱩ ᱠᱚᱣᱟ᱾
ᱦᱮᱸᱦᱮᱸ᱾
ᱦᱳᱭ᱾
ᱛᱚ ᱟᱞᱮᱥᱮᱫ ᱫᱚ ᱚᱱᱠᱟ ᱫᱚ ᱵᱟᱝ ᱜᱮ, ᱟᱞᱮᱥᱮᱫ ᱫᱚ ᱵᱮᱥᱤᱨ ᱵᱷᱟᱜᱽ ᱜᱮ ᱟᱹᱰᱤ ᱠᱚᱢ ᱧᱮᱞᱚᱜᱼᱟ, ᱠᱟᱨᱟᱢ ᱫᱚ᱾ ᱮᱸ ᱵᱟᱦᱟ ᱥᱚᱨᱦᱟᱭ ᱢᱟᱜ ᱢᱚᱬᱮ ᱤᱱᱟᱹ ᱠᱚᱜᱮ ᱡᱟᱹᱥᱛᱤ ᱧᱮᱞ ᱧᱟᱢᱚᱜᱼᱟ᱾ ᱠᱟᱨᱟᱢ ᱫᱚ ᱚᱱᱛᱮ ᱪᱮᱛᱟᱱ ᱥᱮᱫ ᱜᱮ ᱵᱤᱥᱤ ᱟᱸᱡᱚᱢ ᱠᱟᱱᱟ, ᱟᱞᱮ ᱥᱮᱫ ᱫᱚ ᱚᱱᱠᱟ ᱫᱚ ᱵᱟᱝ᱾ ᱮᱸ ᱮᱴᱟᱜ ᱠᱤᱪᱷᱩ ᱵᱚᱨᱚᱝ ᱢᱟᱱᱮ ᱢᱟᱜ ᱢᱚᱬᱮ ᱚᱱᱟ ᱠᱚ, ᱵᱚᱨᱚᱝ ᱟᱹᱰᱤ ᱡᱟᱠ ᱡᱚᱢᱚᱠ ᱦᱩᱭᱩᱜᱼᱟ ᱾ ᱛᱚ ᱟᱯᱮ ᱥᱮᱫ ᱪᱮᱫ ᱠᱟ ᱦᱩᱭᱩᱜᱼᱟ? ᱢᱟᱜ ᱢᱚᱬᱮ ᱠᱚᱫᱚ ᱚᱱᱠᱟ ᱟᱞᱮ ᱥᱮᱫ ᱞᱮᱠᱟ?
ᱢᱟᱜ ᱢᱚᱬᱮ ᱫᱚ ᱟᱞᱮ ᱫᱚ ᱵᱟᱝᱞᱮ ᱢᱟᱜ ᱢᱚᱬᱮᱜᱼᱟ, ᱟᱫᱚ ᱚᱱᱟ ᱥᱩᱨ ᱟᱹᱛᱩ ᱠᱚᱨᱮ ᱠᱚ ᱢᱟᱜ ᱢᱚᱬᱮᱜ ᱜᱮᱭᱟ᱾ ᱦᱮᱸ ᱟᱫᱚ ᱞᱮ ᱵᱟᱦᱟᱜᱼᱟ᱾
ᱟᱪᱪᱷᱟ ᱟᱪᱪᱷᱟ, ᱟᱯᱮ ᱫᱚ ᱢᱟᱜ ᱢᱚᱬᱮ ᱫᱚ ᱵᱟᱝ ᱵᱟᱦᱟ ᱜᱮ ᱵᱟᱝ᱾
ᱦᱳᱭ ᱦᱳᱭ ᱵᱟᱦᱟ ᱜᱮ᱾
ᱱᱚᱝᱠᱟ ᱟᱸᱡᱚᱢ ᱠᱟᱱᱟ ᱡᱮ ᱵᱟ ᱡᱟᱦᱮᱨ ᱛᱚᱵᱮ ᱦᱳᱭᱛᱚ ᱢᱚᱬᱮ ᱥᱮᱨᱢᱟ ᱚᱱᱛᱚᱨ ᱚᱱᱛᱚᱨ ᱵᱟᱦᱟ ᱢᱟᱜ ᱢᱚᱬᱮ ᱟᱠᱚ ᱡᱮ ᱯᱳᱱ ᱥᱮᱨᱢᱟ ᱵᱟᱦᱟ ᱟᱨ, ᱢᱤᱫ ᱥᱮᱨᱢᱟ ᱢᱟᱜ ᱢᱚᱬᱮ ᱟᱨ ᱯᱩᱱ ᱥᱮᱨᱢᱟ ᱵᱟᱦᱟ, ᱟᱨᱚ ᱢᱤᱫ ᱥᱮᱨᱢᱟ ᱢᱟᱜ ᱢᱚᱬᱮ ᱚᱱᱠᱟ ᱫᱚ ᱵᱟᱝ ᱟᱯᱮ ᱫᱚ ᱢᱟᱱᱮ ᱵᱚᱪᱷᱚᱨ ᱯᱨᱚᱛᱮᱠ ᱵᱚᱪᱷᱚᱨ ᱜᱮ ᱵᱟᱦᱟ ᱟᱪᱪᱷᱟ ᱟᱪᱪᱷᱟ᱾
ᱦᱮᱸ, ᱛᱟᱦᱚᱞᱮ ᱟᱯᱮ ᱫᱚ ᱚᱠᱟᱴᱟᱜ ᱢᱟᱜ ᱢᱚᱬᱮ ᱥᱮ ᱵᱟᱦᱟ?
ᱟᱞᱮ ᱫᱚ ᱵᱟᱱᱟᱨ ᱜᱮ ᱢᱟᱱᱮ ᱢᱚᱬᱮ ᱵᱚᱪᱷᱚᱨ ᱚᱱᱛᱚᱨ ᱚᱱᱛᱚᱨ ᱢᱟᱜ ᱢᱚᱬᱮ ᱫᱚ᱾ ᱟᱨ ᱯᱨᱚᱛᱮᱠ ᱥᱮᱨᱢᱟ ᱜᱮ ᱵᱟᱦᱟ ᱫᱚ᱾
ᱚᱸᱻ᱾
ᱢᱚᱬᱮ ᱥᱮᱨᱢᱟ ᱚᱱᱛᱚᱨ ᱚᱱᱛᱚᱨ ᱦᱩᱭᱩᱜ ᱛᱟᱞᱮᱭᱟ ᱢᱟᱜ ᱢᱚᱬᱮ, ᱟᱨ ᱤᱱᱟᱹᱜᱮ᱾
ᱚᱸᱻ ᱚᱸᱻ᱾ ᱦᱮᱸ ᱟᱫᱚ ᱟᱞᱮ ᱫᱚ ᱵᱟᱞᱮ ᱢᱟᱜ ᱢᱚᱬᱮ ᱟᱞᱮ ᱫᱚᱞᱮ ᱵᱟᱦᱟᱜᱼᱟ᱾
ᱟᱪᱪᱷᱟᱻᱟᱪᱪᱷᱟᱻ᱾
ᱦᱳᱭ, ᱟᱨ ᱛᱟᱦᱚᱞᱮ ᱟᱯᱮᱫ ᱫᱚ ᱵᱟᱦᱟ ᱥᱚᱦᱚᱨᱟᱭ ᱠᱚᱨᱮ ᱫᱚ ᱚᱸᱻ ᱢᱟᱱᱮ ᱪᱮᱫ ᱞᱮᱠᱟ ᱯᱮ ᱢᱟᱱᱟᱣ ᱜᱮᱭᱟ?
ᱪᱮᱜ ᱠᱟ ᱢᱟᱱᱟ ᱵᱚᱞᱛᱮ?
ᱪᱮᱫ ᱞᱮᱠᱟ ᱢᱟᱱᱟᱣ ᱵᱚᱞᱛᱮ ᱪᱮᱫ ᱟᱯᱮᱭᱟᱜ ᱱᱤᱭᱚᱢ ᱫᱚ ᱪᱮᱜ ᱞᱮᱠᱟ? ᱫᱤᱥᱚᱢ ᱦᱚᱲ ᱥᱟᱞᱟᱜ ᱥᱮ ᱱᱮᱰᱟ ᱠᱟᱛᱮᱫ? ᱮᱱᱛᱮᱫ ᱪᱮᱫ ᱞᱮᱠᱟ ᱯᱮ ᱵᱚᱸᱜᱟ ᱵᱩᱨᱩᱜ ᱜᱮᱭᱟ?
ᱵᱚᱸᱜᱟ ᱵᱩᱨᱩ ᱵᱚᱞᱛᱮ
ᱟᱞᱮ ᱫᱚ ᱡᱮᱢᱚᱱ ᱡᱟᱦᱟᱸ ᱟᱨ ᱫᱤᱥᱚᱢ ᱦᱚᱲ ᱥᱟᱞᱟᱜ ᱦᱮᱸᱥᱮ, ᱟᱞᱮ ᱫᱚ ᱫᱤᱥᱚᱢ ᱦᱚᱲ ᱥᱟᱞᱟᱜ ᱫᱚ ᱵᱟᱝᱞᱮ ᱵᱟᱦᱟᱜᱼᱟ, ᱟᱞᱮ ᱫᱚ ᱟᱛᱳ ᱟᱛᱩ ᱥᱳᱞᱳ ᱟᱱᱟ ᱜᱚᱴᱟ ᱠᱟᱛᱮᱜ ᱢᱤᱫᱴᱟᱝ ᱫᱤᱱ ᱠᱚ ᱴᱷᱤᱠ ᱠᱟ ᱡᱟᱦᱟᱸ ᱫᱚ ᱫᱤᱥᱚᱢ ᱦᱚᱲ ᱠᱚ ᱵᱟᱨ ᱫᱤᱱ ᱯᱚᱨᱮ ᱚᱱᱠᱟ ᱞᱮ ᱵᱟᱦᱟᱜᱼᱟ ᱚᱱᱟ ᱫᱚ ᱱᱮᱰᱟ ᱵᱟᱦᱟ ᱠᱚ ᱢᱮᱛᱟᱜᱼᱟ ᱦᱳᱭ ᱦᱳᱭ ᱚᱱᱠᱟ ᱜᱮ ᱥᱚᱨᱦᱟᱭ ᱨᱮᱦᱚᱸ ᱚᱱᱠᱟ ᱜᱮ ᱵᱟᱨ ᱫᱤᱱ ᱞᱮ ᱱᱮᱰᱟᱣᱟᱜᱼᱟ ᱵᱟᱦᱟ ᱨᱮᱦᱚᱸ ᱚᱱᱠᱟ ᱯᱩᱨᱱᱤᱢᱟ ᱨᱮᱫᱚ ᱵᱟᱞᱮ ᱵᱟᱦᱟᱜᱼᱟ ᱢᱟᱱᱮ ᱯᱩᱨᱱᱤᱢᱟ ᱫᱚᱞᱮ ᱛᱟᱵ ᱦᱚᱪᱚᱣᱟᱜᱼᱟ ᱟᱨ ᱚᱱᱠᱟ ᱜᱮ ᱥᱚᱨᱦᱟᱭ ᱨᱮᱦᱚᱸ ᱟᱢᱵᱟ ᱵᱟᱹᱭᱥᱟᱹ ᱨᱮ ᱫᱚ ᱵᱟᱝ ᱞᱮ
ᱢᱟᱱᱮ ᱫᱳᱞ ᱯᱩᱨᱱᱤᱢᱟ ᱫᱳᱞ ᱯᱩᱨᱱᱤᱢᱟ ᱯᱚᱨᱮ ᱟᱯᱮᱭᱟᱜ ᱵᱟᱦᱟ ᱫᱚ ᱵᱟᱝ
ᱦᱳᱭ ᱦᱳᱭ ᱦᱳᱭ
ᱚᱱᱟ ᱫᱳᱞ ᱯᱩᱨᱱᱤᱢᱟ ᱯᱚᱨᱮ ᱜᱮᱛᱚ ᱡᱚᱛᱚ ᱦᱚᱲ ᱠᱚ ᱵᱟᱦᱟᱜ ᱜᱮᱭᱟ ᱚᱱᱟ ᱮ ᱡᱟᱦᱟᱸᱞᱮᱠᱟ ᱵᱟᱲᱟᱭ ᱠᱟᱱᱟ ᱥᱮ ᱡᱟᱦᱟᱸᱞᱮᱠᱟ ᱢᱟᱱᱮ ᱱᱤᱭᱚᱢ ᱠᱟᱱᱟ ᱫᱳᱞ ᱯᱩᱨᱱᱤᱢᱟ ᱯᱚᱨᱮ ᱜᱮ ᱡᱷᱚᱛᱚ ᱦᱚᱲ ᱠᱚ ᱵᱟᱦᱟᱜᱼᱟ
ᱦᱳᱭ ᱦᱳᱭ ᱟᱨ ᱠᱤᱪᱷᱩ ᱠᱤᱪᱷᱩ ᱟᱸᱡᱚᱢ ᱦᱩᱭ ᱟᱠᱟᱱᱟ ᱡᱮ ᱵᱟᱝᱢᱟ ᱚᱱᱟ ᱥᱟᱶᱛᱮ ᱜᱮ ᱠᱚ ᱯᱟᱨᱚᱢᱚᱜᱼᱟ
ᱦᱮᱸ ᱫᱳᱞ ᱦᱤᱞᱳᱜ ᱠᱷᱚᱱ ᱜᱮ ᱟᱨᱟᱢᱵᱷᱚᱜ ᱠᱟᱱᱟ ᱛᱚ ᱦᱮᱸ ᱫᱳᱞ ᱦᱤᱞᱳᱜ ᱦᱚᱸᱠᱚ ᱵᱟᱦᱟᱜ ᱜᱮᱭᱟ ᱢᱳᱴ ᱠᱚᱛᱷᱟ ᱫᱳᱞ ᱦᱤᱞᱳᱜ ᱠᱷᱚᱱᱟᱜ ᱜᱮ ᱢᱟᱱᱮ ᱟᱨᱟᱢᱵᱚ ᱫᱚ ᱵᱟᱦᱟ ᱫᱚ
ᱦᱳᱭ ᱦᱳᱭ ᱟᱨ ᱛᱟᱦᱞᱮ ᱟᱯᱮ ᱫᱚ ᱚᱱᱟ ᱵᱟᱦᱟ ᱛᱚ ᱚᱰᱮ ᱡᱟᱦᱮᱸᱨ ᱨᱮ ᱡᱟᱦᱮᱸᱨ ᱨᱮ ᱠᱩᱲᱤ ᱜᱤᱫᱟᱹᱨ ᱠᱚ ᱫᱚ ᱥᱳᱲᱮ ᱯᱮ ᱮᱢᱟᱣ ᱠᱚᱣᱟ ᱥᱮ ᱵᱟᱝ ᱯᱮ ᱮᱢᱟᱠᱚᱣᱟ ᱥᱮ ᱚᱱᱟ
ᱮᱢᱟ ᱠᱚᱣᱟᱞᱮ ᱩᱱᱠᱩ ᱡᱟᱦᱟᱸᱭ ᱵᱟᱨ ᱨᱚᱠᱚᱢ ᱵᱚᱸᱜᱟ ᱵᱩᱨᱩᱳ ᱦᱩᱭᱩᱜᱼᱟ ᱡᱮᱢᱚᱱ ᱥᱤᱢ ᱥᱤᱢ ᱥᱳᱲᱮ ᱟᱨ ᱯᱟᱴᱷᱟ ᱠᱚ ᱵᱚᱸᱜᱟ ᱠᱚ ᱜᱮᱭᱟ ᱟᱫᱚ ᱚᱱᱟ ᱯᱟᱴᱟ ᱥᱳᱲᱮ ᱫᱚ ᱟᱨ ᱠᱤ ᱚᱱᱮ ᱠᱚᱲᱟ ᱜᱤᱫᱽᱨᱟᱹ ᱠᱚ ᱟᱨ ᱥᱤᱢ ᱥᱚᱲᱮ ᱫᱚ ᱢᱟᱱᱮ ᱠᱩᱲᱤ ᱜᱤᱫᱽᱨᱟᱹ ᱠᱚ ᱞᱟᱹᱜᱤᱫ ᱯᱟᱴᱟ ᱥᱚᱲᱮ ᱫᱚ ᱟᱞᱮ ᱫᱚ ᱠᱩᱲᱤ ᱦᱚᱯᱚᱱ ᱠᱚᱫᱚ ᱵᱟᱝᱞᱮ ᱮᱢᱟ ᱠᱚ ᱜᱮᱭᱟ ᱟᱯᱮ ᱥᱮᱫ ᱫᱚ ᱚᱠᱟ ᱞᱮᱠᱟ
ᱦᱳᱭ ᱟᱞᱮ ᱫᱚ ᱯᱟᱴᱷᱟ ᱠᱚᱫᱚ ᱵᱟᱝᱞᱮ ᱤᱭᱟᱹ ᱠᱚᱣᱟ ᱛᱚ ᱟᱞᱮ ᱫᱚ ᱥᱩᱫᱩ ᱥᱤᱢ ᱥᱳᱲᱮ ᱟᱫᱚ ᱥᱤᱢ ᱥᱳᱲᱮ ᱫᱚ ᱡᱚᱛᱚ ᱦᱚᱲ ᱜᱮ ᱠᱚ ᱧᱟᱢᱟ
ᱟᱪᱪᱷᱟ ᱟᱪᱪᱷᱟ ᱦᱮᱸ ᱥᱤᱢ ᱥᱳᱲᱮ ᱫᱚ ᱡᱷᱚᱛᱚ ᱦᱚᱲ ᱜᱮ ᱠᱚ ᱧᱟᱢᱟ ᱚᱱᱟ ᱫᱚ ᱥᱤᱢ ᱥᱚᱲᱮ ᱫᱚ ᱠᱚᱲᱟ ᱦᱚᱯᱚᱱ ᱦᱚᱸ ᱠᱩᱲᱤ ᱦᱚᱯᱚᱱ ᱡᱚᱛᱚ ᱦᱚᱲ ᱜᱮᱠᱚ ᱧᱟᱢᱟ
ᱦᱳᱭ ᱟᱨ ᱛᱟᱦᱞᱮ ᱟᱯᱮ ᱫᱚ ᱱᱟᱭᱠᱮ ᱫᱚᱯᱮ ᱚᱸᱰᱮ ᱠᱷᱚᱱ ᱚᱲᱟᱜ ᱯᱮ ᱫᱟᱨᱟᱢ ᱟᱹᱜᱩ ᱠᱟᱭᱟ ᱥᱮ ᱪᱮᱫᱞᱮᱠᱟ ᱥᱮ ᱚᱸᱰᱮ ᱜᱮ ᱡᱚᱛᱚ ᱦᱚᱲ ᱵᱟᱦᱟ ᱯᱮ ᱟᱛᱟᱝᱟ
ᱟᱨ ᱱᱟᱭᱠᱮᱞᱞ ᱞᱮ ᱥᱩᱛᱩᱜ ᱤᱫᱤᱭᱮᱭᱟ ᱟᱨ. ᱦᱚᱸ ᱞᱮ ᱟᱹᱜᱩ ᱦᱚᱴᱚᱭᱟ
ᱦᱚ
ᱮᱱᱮᱡ ᱮᱱᱮᱡ ᱛᱮᱞᱮ ᱤᱫᱤᱭᱟ ᱮᱱᱮᱡ ᱮᱱᱮᱡ ᱛᱮᱞᱮ ᱤᱫᱤᱭᱮᱭᱟ ᱡᱟᱦᱮᱸᱨ ᱟᱨ ᱨᱩᱣᱟᱹᱲ ᱥᱩ ᱥᱳᱢᱳᱚᱭ ᱡᱚᱠᱷᱚᱱ ᱱᱟᱭᱠᱮ ᱟᱹᱜᱩ ᱦᱚᱴᱚ ᱱᱟᱭᱠᱮ ᱨᱟᱪᱟ ᱦᱤᱡᱩᱜ ᱦᱩᱭᱩᱜ-ᱟ ᱩᱱ ᱫᱚ ᱢᱟᱱᱮ ᱮᱱᱮᱡ ᱮᱱᱮᱡ ᱥᱮ ᱢᱟᱱᱮ ᱪᱷᱟᱴᱠᱟ ᱠᱮ ᱪᱷᱟᱴᱠᱟ ᱡᱟᱸᱜᱟ ᱟᱹᱨᱩ ᱟᱹᱨᱩᱵ ᱛᱮ ᱡᱟᱸᱜᱟ ᱟᱹᱨᱩᱵ ᱟᱹᱨᱩᱵ ᱛᱮ ᱱᱟᱭᱠᱮ ᱪᱟᱞᱟᱜ ᱚᱲᱟᱜ ᱞᱮ ᱟᱹᱜᱩ ᱦᱚᱴᱚ ᱠᱟᱭᱟ ᱛᱟᱨᱯᱚᱨᱮ ᱤᱱᱟᱹ ᱯᱚᱨᱮ ᱟᱫᱚ ᱢᱤᱫ ᱥᱤᱧ ᱢᱤᱫ ᱧᱤᱫᱟᱹ ᱮᱱ ᱦᱤᱞᱳᱜ ᱫᱚ ᱮᱱᱮᱡ ᱥᱮᱨᱮᱧ ᱦᱩᱭᱩᱜ-ᱟ ᱡᱮᱢᱚᱱ ᱞᱟᱜᱽᱲᱮ ᱮᱢᱟᱱ ᱯᱟᱛᱟ ᱮᱢᱟᱱ ᱠᱚ
ᱦᱮᱸ ᱦᱮᱸ ᱦᱮᱸ ᱦᱳᱭ ᱦᱳᱭ ᱟᱨ ᱛᱟᱦᱚᱞᱮ ᱟᱯᱮ ᱫᱚ ᱚᱱᱟ ᱵᱟᱦᱟ ᱫᱚ ᱚᱸᱰᱮ ᱜᱮᱯᱮ ᱦᱟᱛᱟᱭᱟ ᱥᱮ ᱡᱚᱠᱷᱚᱱ ᱱᱟᱭᱠᱮ ᱫᱩᱣᱟᱹᱨ ᱫᱩᱣᱟᱹᱨᱮ ᱦᱤᱡᱩᱜᱼᱟ ᱡᱟᱸᱜᱟ ᱠᱚ ᱟᱹᱨᱩᱵᱮᱭᱟ ᱩᱱ ᱡᱚᱠᱷᱚᱱ
ᱵᱟᱝ ᱵᱟᱝ ᱡᱟᱦᱮᱸᱨ ᱨᱮ ᱡᱚᱠᱷᱚᱱ ᱡᱟᱦᱟᱸᱭ ᱪᱟᱞᱟᱣ ᱠᱚᱜ-ᱟ ᱡᱟᱦᱮᱸᱨ ᱨᱮ ᱩᱱ ᱥᱚᱢᱚᱭ ᱵᱟᱦᱟ ᱠᱚ ᱟᱛᱟᱝ-ᱟ ᱚᱸᱰᱮ ᱡᱚᱦᱟᱸᱨ ᱠᱟᱛᱮ ᱵᱟᱦᱟ ᱠᱚ ᱟᱛᱟᱝ-ᱟ ᱦᱮᱸ ᱚᱸᱰᱮ ᱡᱚᱛᱚ ᱠᱚ ᱟᱛᱟᱝ ᱜᱮᱭᱟ ᱛᱟᱯᱚᱨᱮ ᱱᱚᱰᱮ ᱡᱟᱸᱜᱟ ᱟᱹᱨᱩᱵ ᱥᱚᱢᱚᱭ ᱡᱟᱦᱟᱸ ᱠᱤᱱ ᱟᱹᱨᱩᱵ ᱟᱠᱟᱱ ᱡᱟᱸᱜᱟ ᱩᱱᱠᱤᱱ ᱡᱟᱸᱜᱟ ᱟᱹᱨᱩᱵ ᱯᱚᱨᱮ ᱡᱟᱦᱟᱸ ᱠᱤᱱ ᱡᱚᱦᱟᱸᱨ ᱮᱱ ᱥᱚᱢᱚᱭ ᱱᱟᱭᱠᱮ ᱚᱸᱰᱮ ᱩᱱᱠᱤᱱ ᱦᱚᱸ ᱵᱟᱦᱟᱭ ᱪᱟᱞ ᱟᱹᱠᱤᱱᱟ
ᱦᱳᱭ ᱦᱳᱭ
ᱟᱫᱚ ᱟᱯᱮ ᱥᱮᱫ ᱫᱚ ᱪᱮᱫ ᱞᱮᱠᱟ ᱵᱟᱹᱧ ᱞᱟᱹᱭ ᱫᱟᱲᱮᱭᱟᱜ ᱠᱟᱱᱟ ᱟᱞᱮ ᱥᱮᱱ ᱡᱟᱦᱟᱸ ᱞᱮᱠᱟᱧ ᱧᱮᱞ ᱠᱟᱫᱟ ᱚᱱᱟ ᱦᱤᱥᱟᱹᱵ ᱛᱤᱧ ᱞᱟᱹᱭᱫᱟ
ᱟᱞᱮ ᱥᱮᱱ ᱦᱚᱸ ᱤᱱᱠᱟᱹᱜᱮ ᱟᱨ ᱡᱟᱸᱜᱟ ᱡᱚᱠᱷᱚᱱ ᱞᱮ ᱟᱹᱨᱩᱵᱮᱭᱟ ᱩᱱ ᱡᱚᱠᱷᱚᱱ ᱵᱟᱦᱟᱭ ᱪᱟᱞ-ᱟ ᱥᱟᱶᱛᱮ ᱩᱱ ᱡᱚᱠᱷᱚᱱ ᱜᱮ ᱵᱟᱦᱟ ᱫᱟᱜ ᱮ ᱪᱚᱰᱚᱨᱟᱞᱮᱭᱟ ᱦᱳᱭ᱾ ᱦᱮᱸ ᱟᱨ ᱛᱟᱦᱚᱞᱮ ᱥᱚᱨᱦᱟᱭ ᱫᱚ ᱪᱮᱫ ᱞᱮᱠᱟ ᱦᱩᱭᱩᱜ ᱜᱮᱭᱟ ᱰᱟᱹᱝᱨᱤ ᱠᱚᱫᱚ ᱯᱮ ᱠᱷᱩᱱᱴᱟᱹ ᱠᱚᱜᱮᱭᱟ ᱥᱮ ᱵᱟᱝ?
ᱦᱮᱸ ᱦᱩᱸ ᱛᱚᱞ ᱠᱚᱜᱮᱭᱟᱞᱮ ᱟᱞᱮ ᱫᱚ ᱟᱨ ᱟ ᱛᱚ ᱱᱮᱛᱟᱨ ᱞᱟᱦᱟᱛᱮ ᱞᱮᱠᱟ ᱚᱱᱠᱟ ᱫᱚ ᱵᱟᱝ ᱡᱮ ᱞᱟᱠᱟ ᱱᱮᱛᱟᱨ ᱫᱚ ᱧᱮᱞ ᱠᱟᱱᱟ ᱠᱷᱩᱵ ᱠᱚᱢ, ᱦᱮᱸ ᱠᱚᱢ ᱫᱚ ᱵᱟᱝ ᱞᱟᱹᱭ ᱜᱟᱱᱚᱜ-ᱟ ᱠᱤᱪᱷᱩ ᱠᱚᱢ ᱟᱞᱮ ᱴᱷᱮᱱ ᱫᱚ,
ᱦᱚ ᱚᱻ
ᱞᱟᱦᱟᱛᱮ ᱠᱷᱚᱱᱟᱜ ᱫᱚ ᱡᱮ ᱵᱟᱝ ᱠᱚ ᱛᱚᱞ ᱠᱚ ᱚᱱᱠᱟᱱ ᱠᱟᱛᱷᱟ ᱵᱟᱝ ᱠᱟᱱᱟ ᱵᱟᱝᱠᱟᱱᱟ ᱠᱤᱪᱷᱩ ᱠᱤᱪᱷᱩ ᱟᱹᱛᱩ ᱫᱚ ᱧᱮᱞ ᱠᱟᱱᱟ ᱚᱱᱮ ᱦᱮᱸ ᱚᱱᱟ ᱠᱚᱫᱚ ᱵᱟᱹᱱᱩᱜ ᱟᱠᱟᱫᱟ ᱚᱱᱟ ᱰᱟᱝᱨᱟ ᱛᱚᱞ ᱫᱚ ᱮᱠᱫᱚᱢ ᱜᱮ ᱵᱟᱹᱱᱩᱜ ᱟᱠᱟᱫᱟ᱾ ᱥᱩᱫᱩ ᱮᱱᱮᱡ ᱥᱮᱨᱮᱧ ᱛᱮ ᱦᱩᱭᱩᱜ-ᱟ ᱚᱱᱠᱟ ᱧᱮᱞ ᱟᱠᱟᱱᱟ ᱟᱹᱛᱩ ᱠᱚᱨᱮ ᱟᱨ ᱠᱤᱪᱷᱩ ᱠᱤᱪᱷᱩ ᱚᱛᱳ ᱠᱚᱨᱮ ᱫᱚ ᱧᱮᱞ-ᱞᱟ ᱠᱟᱱᱟ ᱡᱮᱱᱚ ᱯᱨᱟᱭᱤᱡᱽ ᱥᱤᱥᱴᱮᱢ ᱡᱮ ᱰᱟᱝᱨᱤ ᱟᱹᱜᱩ ᱠᱟᱛᱟᱢ ᱪᱮᱫᱮᱠᱟᱭ ᱨᱳᱜᱽ ᱛᱟᱢ ᱚᱱᱟ ᱦᱤᱥᱟᱹᱵ ᱢᱟᱱᱮ ᱥᱤᱨᱯᱟᱹ ᱛᱟᱦᱮᱱᱟ᱾
ᱦᱮᱸ ᱦᱮᱸ ᱢᱟᱱᱮ ᱚᱱᱟ ᱪᱟᱢᱲᱟ ᱟᱹᱜᱩ ᱠᱟᱛᱮᱜ ᱪᱮᱫ ᱞᱮᱠᱟ ᱚᱠᱚᱭᱨᱮᱱ ᱰᱟᱝᱨᱤ ᱪᱮᱫᱞ ᱞᱮᱠᱟᱭ ᱨᱚᱜ ᱮᱜ-ᱟ᱾ ᱟᱨ ᱡᱟᱦᱟᱸᱭ ᱨᱮᱱ ᱵᱮᱥᱤ ᱨᱳᱜᱽᱟᱭ ᱩᱱᱤ ᱫᱚ ᱩᱱᱤᱜᱮ ᱥᱤᱨᱯᱟᱹ ᱫᱚᱭ ᱧᱟᱢᱟ᱾ ᱦᱳᱭ ᱦᱳᱭ ᱦᱮᱸ ᱫᱚ ᱥᱮ ᱟᱞᱮ ᱦᱚᱸ ᱵᱷᱟᱜᱤ ᱜᱮᱠᱚ ᱢᱟᱱᱟᱣᱟ ᱱᱚᱣᱟ ᱫᱚ᱾ ᱦᱚᱳᱭ ᱰᱟᱝᱨᱤ ᱠᱷᱩᱱᱴᱟᱹᱣ ᱛᱚ ᱱᱚᱜ-ᱚᱭ ᱱᱚᱦᱚᱜᱝᱠᱟ ᱥᱤᱨᱯᱟᱹ ᱚᱱᱠᱟ ᱫᱚ ᱵᱟᱝ᱾
ᱟᱪᱷᱟ ᱟᱪᱷᱟ
ᱦᱳᱭ
ᱵᱟ ᱟᱞᱮ ᱴᱷᱮᱱ ᱦᱚᱸ ᱚᱱᱟ ᱥᱤᱨᱯᱟᱹ ᱫᱚ ᱵᱟᱹᱱᱩᱜ ᱟᱠᱟᱭᱟ ᱛᱚᱵᱮ ᱚᱱᱠᱟ ᱠᱤᱪᱷᱩ ᱠᱤᱪᱷᱩ ᱡᱟᱭᱜᱟᱮ ᱧᱮᱞ ᱟᱠᱟᱱᱟ᱾ ᱥᱤᱨᱯᱟᱹᱛᱮ ᱥᱤᱨᱯᱟᱹᱛᱮ ᱰᱟᱝᱨᱟ ᱠᱚ ᱛᱚᱞ ᱠᱚᱣᱟ ᱛᱟᱯᱚᱨᱮ ᱡᱟᱦᱟᱸᱭ ᱦᱟᱨᱛᱟᱣᱛᱮᱫ ᱮ ᱪᱟᱨᱦᱟᱣ ᱮᱭᱟ
ᱦᱳᱭ ᱦᱳᱭ
ᱩᱱᱤ ᱩᱱᱤ ᱞᱟᱹᱜᱤᱫ ᱦᱚᱸ ᱥᱤᱨᱯᱟᱹ ᱛᱟᱦᱮᱱᱟ ᱡᱮ ᱚᱠᱚᱭ ᱵᱷᱟᱜᱤᱭ ᱪᱟᱨᱦᱟᱣ ᱫᱟᱲᱮᱭᱟᱭ ᱠᱟᱱᱟᱭ, ᱛᱟᱯᱚᱨᱮ ᱡᱩᱫᱤ ᱚᱱᱠᱟᱱ ᱥᱚᱨᱦᱟᱭ ᱮᱱᱮᱡ ᱠᱚᱢᱯᱤᱴᱤᱥᱮᱱ ᱠᱚᱠᱚ ᱫᱚᱦᱚ ᱠᱟᱫᱟ ᱩᱸᱢ ᱢᱟᱱᱮ ᱥᱚᱨᱮᱥ ᱱᱟᱪᱚᱱᱤᱭᱟᱹ ᱞᱮᱠᱟᱛᱮ ᱢᱤᱫ ᱦᱚᱲ ᱠᱚ ᱵᱟᱪᱷᱟᱣ ᱮᱭᱟ ᱡᱟᱦᱟᱱᱟᱜ ᱜᱮ ᱪᱷᱟᱛᱟ ᱢᱟᱛᱟ ᱡᱟᱦᱟᱱᱟᱜ ᱯᱨᱟᱭᱤᱡ ᱛᱟᱦᱮᱱᱟ᱾ ᱩᱱᱤ ᱞᱟᱹᱜᱤᱫ ᱟᱨ ᱠᱚᱢᱯᱤᱴᱤᱥᱮᱱ ᱢᱟᱱᱮ ᱪᱮᱫ ᱠᱟᱱ ᱞᱟᱹᱭᱟ ᱚᱱᱮ ᱫᱚᱞ ᱦᱟᱸᱰᱮ ᱱᱟ ᱟᱛᱳ ᱨᱮᱱ ᱠᱚ ᱦᱤᱡᱩᱜ-ᱟ᱾ ᱩᱱᱠᱩ ᱞᱟᱹᱜᱤᱫ ᱡᱟᱦᱟᱸ ᱛᱤᱱᱟᱹᱜ ᱜᱮ ᱛᱤᱱ ᱦᱟᱡᱟᱨ ᱪᱟᱨ ᱦᱟᱡᱟᱨ ᱯᱷᱟᱥᱴ ᱥᱮᱠᱮᱱᱰ ᱛᱷᱟᱨᱰ ᱚᱱᱠᱟ ᱯᱨᱟᱭᱤᱡ ᱛᱟᱦᱮᱱᱟ᱾
ᱚᱱᱠᱟ ᱥᱚᱨᱦᱟᱭ ᱮᱱᱮᱡ ᱨᱮᱫᱚ ᱵᱟᱝ?
ᱦᱮᱸ ᱦᱮᱸ ᱦᱮᱸ ᱟᱨ ᱡᱟᱦᱟᱸ- ᱚᱛᱟᱱᱟᱯᱩ ᱡᱟᱦᱟᱸᱭ ᱠᱚ ᱵᱟᱠᱚ ᱜᱟᱱᱟ ᱩᱱᱠᱩ ᱫᱚ ᱥᱟᱱᱛᱚᱱᱟ ᱯᱩᱨᱚᱥᱠᱟᱨ ᱞᱮᱠᱟᱛᱮ ᱡᱟᱭᱜᱟ ᱦᱟᱡᱟᱨ ᱯᱚᱱᱚᱨᱚᱥᱚ ᱴᱟᱠᱟ ᱠᱚ ᱮᱢᱟ ᱠᱚᱣᱟ᱾
ᱦᱚᱸ᱾
ᱟᱨ ᱥᱚᱨᱮᱥᱱᱟ ᱪᱤᱱᱤ ᱞᱮᱠᱟᱛᱮ ᱢᱤᱫ ᱵᱟᱨ ᱦᱚᱲ ᱠᱚ ᱵᱟᱪᱷᱟᱣ ᱠᱚᱣᱟ᱾
ᱦᱮᱸ ᱫᱚ ᱥᱮ ᱦᱳᱭ ᱦᱮᱸ᱾ ᱟᱞᱮ ᱦᱚᱸ ᱚᱝᱠᱟ ᱜᱮ ᱢᱮ ᱡᱟᱦᱟᱸᱭ ᱢᱤᱫ ᱧᱤᱫᱟᱹᱭ ᱮᱱᱮᱡᱟ ᱮᱱᱮᱡ ᱥᱮᱛᱟᱜᱟᱭ, ᱩᱱᱤ ᱚᱝᱠ- ᱠᱟᱜ ᱜᱮᱥ ᱥᱚᱨᱮᱥ ᱱᱟᱪᱚᱱᱤᱭᱟᱹ ᱞᱮᱠᱟ ᱛᱮ ᱦᱳᱭ ᱛᱳ ᱯᱟᱹᱧᱪᱤ ᱥᱟᱲᱤ ᱠᱚᱲᱟ ᱜᱤᱫᱟᱹᱨ ᱫᱚ ᱫᱷᱩᱛᱤ᱾ ᱚᱝᱠᱟ ᱠᱚ ᱮᱢᱟ ᱟᱠᱚᱣᱟ᱾
ᱚ ᱟᱪᱷᱟ ᱟᱪᱷᱟ
ᱦᱳᱭ᱾ ᱟᱨ ᱛᱟᱦᱞᱮ ᱟᱯᱮ ᱫᱚ ᱵᱟᱦᱟ- ᱵᱟᱦᱟ ᱤᱭᱟᱹ ᱵᱟᱦᱟ ᱥᱚᱦᱨᱟᱭ ᱫᱚ ᱪᱮᱫ ᱡᱤᱞ ᱵᱮᱥᱤ ᱯᱮ ᱯᱤᱴᱷᱟᱹᱭ ᱜᱮᱭᱟ?
ᱵᱟᱦᱟ ᱥᱚᱨᱦᱟᱭ ᱨᱮ ᱡᱮᱢᱚᱱ ᱥᱩᱠᱨᱤ ᱡᱤᱞ, ᱥᱟᱶᱛᱮ ᱫᱮᱥᱤ ᱥᱤᱢ ᱠᱚᱫᱚ ᱢᱮᱱᱟᱜ ᱜᱮᱭᱟ ᱵᱚᱭᱞᱟᱨ ᱠᱚ ᱢᱮᱱᱟᱜ ᱜᱮᱭᱟ᱾
ᱦᱳᱭ ᱦᱳᱭ᱾
ᱦᱮᱸ ᱚᱦᱳᱭ ᱵᱮᱥᱤ ᱫᱚ ᱥᱩᱠᱨᱤ ᱡᱤᱞ᱾ ᱥᱩᱠ ᱦᱮᱸ᱾ ᱟᱨ ᱚᱝᱠᱟ ᱵᱚᱭᱞᱟᱨ ᱦᱚᱸ ᱢᱮᱱᱟᱜ ᱠᱚᱣᱟ ᱫᱮᱥᱤ ᱥᱤᱢ ᱦᱚᱸ ᱢᱮᱱᱟᱜ ᱠᱚᱣᱟ᱾ ᱢᱮᱨᱚᱢ ᱦᱚᱸ ᱦᱳᱭ᱾ ᱩᱱᱫᱚ ᱯᱮᱲᱟ ᱯᱟᱹᱣᱨᱟᱹ ᱠᱚ ᱦᱮᱡ ᱠᱚᱜᱼᱟ ᱥᱮ ᱟᱫᱚ ᱱᱟᱱᱟ ᱦᱩᱱᱟᱹᱨ ᱡᱚᱛᱚ ᱜᱮ ᱯᱤᱴᱷᱟᱹᱭ ᱦᱩᱭᱩᱜᱼᱟ ᱦᱳᱭ᱾ ᱟᱨ ᱚᱝᱠᱟ ᱦᱚᱯᱚᱱ ᱮᱨᱟ ᱡᱟᱶᱟᱭ ᱜᱚᱝᱠᱮ ᱡᱟᱦᱟᱸᱭ ᱱᱮᱶᱛᱟ ᱟᱹᱜᱩ ᱠᱟᱠᱚᱣᱟ ᱩᱱᱠᱩ ᱫᱚ ᱟᱫᱚ ᱮᱱᱦᱤᱞᱳᱜ ᱫᱚ ᱱᱟᱣᱟ ᱥᱟᱲᱤ-
ᱦᱩᱸ
ᱛᱚᱦᱚᱨᱟᱭ ᱦᱤᱞᱳᱜ᱾ ᱦᱩᱜ ᱩ᱾ ᱟᱧᱪᱷᱟ ᱟᱨ ᱛᱟᱦᱮᱞᱮ ᱟᱨ ᱪᱮᱫ ᱠᱚᱯᱮ ᱢᱟᱱᱟᱣ ᱜᱮᱭᱟ ᱚᱱᱛᱮ ᱫᱚ?
ᱟᱞᱮ ᱫᱚ ᱟᱨ ᱱᱚᱛᱮ ᱫᱚ ᱚᱝᱠᱟ ᱫᱚ ᱵᱟᱦᱟ ᱥᱚᱨᱦᱟᱭ ᱟᱨ ᱚᱝᱠᱟᱱᱟᱜ ᱫᱚ ᱪᱮᱜ ᱦᱚᱸ ᱵᱟᱝ ᱠᱟᱱᱟ ᱟᱫᱚ᱾
ᱚᱜ ᱚ ᱦᱮᱸ ᱛᱚ ᱥᱮ᱾
ᱦᱩᱸ᱾
ᱦᱳᱭ ᱛᱟᱦᱞᱮ ᱟᱯᱮᱟᱜ ᱟᱯᱮᱭᱟᱜ ᱟ ᱥᱚᱨᱦᱟᱭ ᱫᱚ ᱪᱮᱜ ᱞᱮᱠᱟ ᱫᱤᱥᱚᱢ ᱦᱚᱲ ᱥᱟᱶ ᱛᱮ ᱥᱮ ᱟᱯᱮ ᱦᱚᱸ ᱚᱝᱠᱟ
ᱵᱟᱝ ᱵᱟᱝ ᱫᱤᱥᱚᱢ ᱫᱤᱥᱚᱢ ᱦᱚᱲ ᱥᱟᱛᱮ ᱫᱚ ᱵᱟᱝᱼᱟ ᱟᱞᱮ ᱢᱟᱱᱮ ᱫᱤᱱ ᱱᱟᱠᱚ ᱡᱮ ᱱᱤᱱᱟᱹᱜ ᱥᱚᱜ ᱫᱤᱱ ᱨᱮᱥᱮ ᱱᱤᱱᱟᱹᱜ ᱫᱤᱱ ᱨᱮᱵᱚᱱ ᱥᱚᱨᱦᱟᱭᱚᱜᱼᱟ ᱟᱵᱚ ᱫᱚ᱾
ᱦᱳᱭ ᱦᱳᱭ᱾
ᱦᱩᱸ ᱦᱩᱸ ᱟᱯᱮ ᱫᱚ ᱪᱮᱜ ᱞᱮᱠᱟ ᱟᱯᱮ ᱫᱚ ᱡᱮ ᱫᱤᱱᱟ ᱠᱚ ᱥᱮ ᱫᱤᱥᱚᱢ ᱦᱚᱲ ᱥᱟ ᱛᱷᱟᱞᱟᱜ ᱜᱮ ᱧᱮᱞ ᱫᱤᱥᱚᱢ ᱥᱚᱨᱦᱟᱭ ᱵᱚᱞᱮ ᱢᱮᱫᱴᱟᱝ ᱢᱮᱱᱟᱜ ᱟᱠᱟᱫᱟ ᱫᱤᱥᱚᱢ ᱠᱷᱩᱱᱴᱟᱹᱣ ᱡᱟᱦᱟᱸ ᱫᱚ᱾
ᱦᱮᱸ ᱦᱮᱸ ᱦᱮᱸ ᱵᱟᱝ ᱜᱮ ᱟᱞᱮ ᱦᱚᱸᱞᱮ ᱫᱤᱱ ᱜᱮᱭᱟ ᱚᱝᱠᱟ ᱵᱟᱨ ᱫᱤᱱ